ᱨᱚᱲ ᱵᱟᱝ ᱦᱮᱸ ᱜᱚᱢᱠᱮ ᱟᱸᱡᱚᱢᱚᱜ ᱠᱟᱱᱟ ᱨᱚᱲ ᱠᱚᱫᱚ ᱵᱷᱟᱜᱮ ᱜᱮ ᱟᱸᱡᱚᱢᱚᱜ ᱠᱟᱱᱟ ᱥᱮ ᱵᱟᱝ
ᱦᱮᱸ ᱱᱤᱛᱳᱜ ᱫᱚ ᱵᱷᱟᱜᱮ ᱜᱮ ᱟᱸᱡᱚᱢᱚᱜ ᱠᱟᱱᱟ ᱨᱚᱲ ᱠᱚ
ᱯᱟᱹᱭᱞᱟᱹ ᱯᱟᱹᱭᱞᱟᱹ ᱫᱚ ᱵᱟᱝ ᱟᱸᱡᱚᱢᱚᱜ ᱠᱟᱱ ᱛᱟᱦᱮᱸᱫ
ᱦᱮᱸ ᱛᱚ ᱜᱚᱝᱠᱮ ᱟᱫᱚ ᱪᱮᱫ ᱠᱚᱫᱚᱵᱤᱱ ᱪᱤᱠᱟᱹ ᱵᱟᱲᱟᱭᱫᱟ ᱛᱟᱦᱞᱮ
ᱱᱚᱜ-ᱚᱭ ᱪᱤᱠᱟᱹ ᱫᱚ ᱵᱟᱝ ᱱᱚᱜ-ᱚᱭ ᱫᱩᱲᱩᱵ ᱵᱟᱲᱟ ᱜᱮ ᱦᱚᱭ ᱠᱟᱱᱟ ᱡᱟᱹᱯᱤᱫ ᱠᱚᱦᱚᱸ ᱦᱤᱛᱚᱜ ᱫᱚ ᱵᱟᱝ ᱵᱩᱡᱷᱟᱹᱣ ᱠᱟᱱᱟ ᱛᱟᱦᱞᱮ ᱱᱚᱜᱼᱚᱭ ᱫᱩᱲᱩᱵ ᱵᱟᱲᱟ ᱜᱮ ᱦᱳᱭ ᱠᱟᱱᱟ ᱟᱨᱠᱤ
ᱛᱚ ᱜᱚᱢᱠᱮ ᱟᱫᱚ ᱟᱹᱭᱩᱵ ᱵᱮᱲᱟ ᱫᱚ ᱟᱹᱞᱤᱧ ᱦᱚᱸᱞᱤᱧ ᱫᱩᱲᱩᱵ ᱵᱟᱲᱟ ᱠᱟᱱᱟ ᱜᱚᱝᱠᱮ ᱟᱫᱚ ᱡᱟᱹᱯᱤᱫ ᱵᱟᱝ ᱦᱤᱡᱩᱜ ᱠᱟᱱᱟ ᱛᱚ ᱫᱩᱲᱩᱵ ᱵᱟᱲᱟ ᱠᱟᱱᱟ ᱛᱚ ᱜᱚᱢᱠᱮ ᱟᱫᱚ ᱟᱯᱮᱥᱮᱫ ᱫᱚ ᱵᱟᱨᱩᱰᱟᱝ ᱪᱟ ᱵᱟᱨᱩᱴᱟᱝ ᱥᱮᱸᱫᱽᱨᱟ ᱠᱷᱚᱱ ᱫᱚᱯᱮ ᱪᱟ ᱵᱟᱲᱟᱜᱮᱫ ᱜᱮᱭᱟ ᱵᱟᱝ ᱟ. ᱭᱩᱵ ᱵᱮᱲᱟ ᱫᱚ ᱛᱟᱦᱚᱞᱮ
ᱦᱮᱸ ᱪᱟᱞᱟᱣ ᱵᱟᱲᱟ ᱫᱚ ᱦᱳᱭᱳᱜ ᱜᱮᱭᱟ ᱟᱫᱚ ᱛᱮᱦᱮᱧ ᱫᱚ ᱟᱫᱚ ᱟᱹᱭᱩᱵ ᱵᱮᱲᱟ ᱦᱚᱸ
ᱦᱮᱸ
ᱳ ᱵᱟᱭ ᱯᱷᱟᱠᱮᱫ ᱛᱟᱦᱮ ᱟᱭ ᱛᱟᱦᱚᱞᱮ ᱟᱫᱚ ᱪᱟᱞᱟᱣ ᱠᱚᱫᱚ ᱵᱟᱝ ᱦᱳᱭ ᱞᱮᱱᱟ ᱟᱨᱠᱤ
ᱦᱮᱸ
ᱫᱟᱢᱮ ᱚᱱᱠᱟ ᱠᱟᱹᱡ ᱟᱭᱩᱵ ᱫᱷᱟᱹᱵᱤᱡ ᱡᱩᱫᱤ ᱫᱟᱜᱟᱭ ᱟᱹᱭᱩᱵ ᱫᱷᱟᱹᱵᱤᱡ ᱫᱟᱜ ᱠᱟᱛᱮᱫ ᱡᱩᱫᱤᱭ ᱟᱥᱳᱲᱟᱭ ᱦᱚᱭᱥᱮ ᱩᱱᱫᱚ ᱪᱟᱞᱟᱣ ᱜᱟᱱᱚᱜᱼᱟ ᱟᱨ ᱥᱮ ᱢᱟᱱᱮ ᱛᱟᱨᱟᱥᱤᱧ ᱥᱮ ᱛᱟᱨᱟᱥᱤᱧ ᱯᱚᱨ ᱫᱷᱟᱹᱵᱤᱡ ᱚᱵᱮᱲᱟ ᱫᱷᱟᱹᱵᱤᱡ ᱫᱟᱜᱟᱭ ᱛᱟᱦᱚᱞᱮ ᱩᱱ ᱫᱚ ᱟᱹᱭᱩᱵ ᱵᱮᱲᱟ ᱞᱮ ᱪᱟᱞᱟᱜ ᱜᱮᱭᱟ ᱵᱟ. ᱨᱩᱰᱟᱝ ᱜᱚᱡ ᱩᱱᱫᱚ ᱫᱚᱢᱮ ᱜᱮᱠᱚ ᱨᱟᱠᱟᱵ ᱜᱮᱭᱟ ᱦᱳᱭᱥᱮ ᱟᱫᱚ ᱛᱮᱦᱮᱧ ᱫᱚ ᱫᱚᱢᱮ ᱧᱤᱫᱟᱹ ᱫᱷᱟᱹᱵᱤᱡ ᱮ ᱫᱟᱜ ᱠᱮᱫ ᱠᱷᱟᱱ ᱟᱫᱚ ᱵᱟᱞᱮ ᱪᱟᱣ ᱞᱮᱱᱟ ᱟᱨᱠᱤ ᱦᱮᱸ
ᱦᱩᱸ
ᱟᱨ ᱟᱯᱮ ᱠᱚᱫᱚ ᱛᱟᱦᱚᱞᱮ ᱜᱚᱢᱠᱮ
ᱦᱮᱸ ᱞᱟᱹᱭᱵᱮᱱ ᱜᱚᱝᱠᱮ
ᱦᱮᱸ ᱛᱟᱦᱞᱮ ᱚᱱᱛᱮ ᱫᱚ ᱜᱚᱝᱠᱮ ᱛᱟᱦᱚᱞᱮ ᱪᱟᱞᱟᱜ ᱠᱟᱱᱟ ᱥᱮ ᱵᱟᱝ ᱵᱟᱨᱩᱰᱟᱝ ᱥᱮᱸᱫᱽᱨᱟ ᱠᱚᱫᱚ
ᱵᱟᱝ ᱛᱮᱦᱮᱱ ᱫᱚ ᱵᱟᱞᱮ ᱪᱟᱞᱟ ᱠᱟᱱᱟ ᱜᱚᱢᱠᱮ ᱛᱮᱦᱮᱱ ᱫᱚ ᱫᱟᱜ ᱠᱚ ᱵᱟᱭᱯᱷᱚᱲᱚᱜ ᱫᱚ ᱵᱟᱞᱮ ᱪᱟᱞᱟ ᱠᱟᱱᱟ ᱪᱟ ᱵᱟᱠᱷᱟᱱ ᱫᱚᱞᱮ ᱪᱟ ᱵᱟᱲᱟᱜ ᱜᱮᱭᱟ ᱛᱳ ᱵᱟ. ᱨᱩᱰᱟᱝ ᱜᱚᱡ ᱫᱚ ᱟᱞᱮ ᱥᱮᱫ ᱫᱚ ᱟᱫᱚ ᱵᱟ. ᱨᱩᱰᱟᱝ ᱫᱚ ᱵᱷᱟᱜᱮ ᱜᱮᱠᱚ ᱧᱟᱢᱚᱜ ᱜᱮᱭᱟ ᱥᱮ ᱫᱟᱜ ᱞᱮᱠᱷᱟᱱ ᱫᱚ ᱞᱟᱴᱷᱟ ᱠᱚᱫᱚ ᱵᱟ. ᱨᱩᱰᱟᱝ ᱟᱫᱚ ᱜᱚᱝᱠᱮ ᱟᱫᱚ ᱟᱯᱮ ᱥᱮᱫ ᱫᱚ ᱪᱮᱫ ᱛᱮᱯᱮ ᱜᱚᱡ ᱵᱟᱲᱟ ᱠᱚ ᱜᱮᱭᱟ ᱟᱞᱮ ᱥᱮᱫ ᱡᱮᱢᱚᱱ ᱰᱟᱝ ᱟᱨ ᱤᱭᱟᱹ ᱟᱜᱥᱟᱨ ᱛᱮᱞᱮ ᱵᱟᱠᱷᱟᱱ ᱵᱟᱹᱴᱩᱞ ᱛᱮᱞᱮ ᱛᱩᱧ ᱵᱟᱲᱟ ᱠᱚᱜᱮᱭᱟ ᱛᱚ ᱟᱯᱮ ᱥᱮᱫ ᱫᱚ ᱪᱮᱫ ᱞᱮᱠᱟᱛᱮ ᱯᱮ ᱜᱚᱡ ᱠᱚᱣᱟ ᱵᱟ. ᱨᱩᱰᱟᱝ
ᱦᱚᱭ ᱜᱚᱝᱠᱮ ᱚᱱᱠᱟᱜᱮ ᱟᱫᱚ ᱟᱹᱭᱩᱵ ᱵᱮᱲᱟ ᱪᱟᱞᱟᱣ ᱛᱚ ᱛᱟᱦᱚᱞᱮ ᱦᱟᱯᱟ ᱠᱚᱫᱚ ᱫᱚᱨᱠᱟᱨ ᱟᱨ ᱜᱮᱭᱟ ᱥᱮ ᱦᱟᱯᱟ ᱠᱚ
ᱦ
ᱦᱳᱭ ᱥᱮ᱾
ᱟᱨ ᱠᱚ ᱟᱜᱥᱟᱨ ᱠᱚᱞᱮ ᱤᱫᱤ ᱠᱟᱜᱼᱟ ᱦᱮᱸ ᱟᱨ ᱛᱟᱦᱚᱞᱮ
ᱦᱮᱸ
ᱟᱞᱮ ᱠᱚ ᱫᱚ ᱢᱚᱥᱟᱨᱤ ᱦᱚᱸᱞᱮ ᱤᱫᱤ ᱠᱟᱜᱼᱟ ᱟᱨᱠᱤ᱾ ᱦᱮᱸ ᱦᱳᱭᱥᱮ ᱟᱨ ᱢᱟᱱᱮ ᱡᱩᱫᱤ ᱡᱮᱢᱚᱱ ᱡᱩᱫᱤ ᱴᱩᱴᱤ ᱛᱮ᱾ ᱦᱮᱸ ᱴᱩᱴᱤ ᱛᱮ ᱡᱩᱫᱤ ᱴᱷᱤᱠ ᱴᱷᱟᱠ ᱡᱩᱫᱤ ᱵᱟᱞᱮ ᱡᱚᱥ ᱫᱟᱲᱮᱭᱟᱠᱚᱣᱟ ᱟᱫᱚ ᱠᱚ ᱫᱚᱱ ᱟᱠᱚ ᱥᱮ ᱢᱟᱱᱮ ᱡᱩᱫᱤ ᱟᱲᱟ ᱨᱮᱠᱚ ᱛᱟᱦᱮᱱ ᱜᱮᱭᱟ᱾ ᱦᱳᱭᱥᱮ ᱚᱱᱟ ᱠᱷᱟᱹᱛᱤᱨ ᱛᱮ ᱛᱟᱦᱞᱮ ᱞᱟᱦᱟ ᱨᱮᱜᱮ ᱢᱚᱥᱟᱨᱤ ᱫᱚᱞᱮ ᱮᱰᱟᱣ ᱨᱮᱰᱤ ᱠᱟᱜᱼᱟ᱾ ᱡᱩᱫᱤ ᱴᱩᱴᱤ ᱛᱮ ᱡᱩᱫᱤ ᱵᱟᱞᱮ ᱡᱚᱥ ᱫᱟᱲᱮᱭᱼᱟ ᱠᱚᱣᱟ ᱴᱷᱤᱠ ᱴᱷᱤᱠ ᱴᱷᱟᱠ ᱫᱟᱞ ᱛᱮ ᱯᱟᱞᱮ ᱵᱟᱡᱟᱣ ᱫᱟᱲᱮ ᱟᱠᱚᱣᱟ ᱴᱷᱤᱠ ᱴᱷᱟᱠ ᱛᱟᱦᱚᱞᱮ ᱡᱚᱫᱤ ᱠᱚ ᱫᱚᱱ ᱠᱷᱟᱱ ᱚᱱᱟ ᱢᱚᱥᱟᱨᱤ ᱨᱮ ᱫᱚᱱᱟ ᱟᱨᱠᱤ ᱦᱳᱭ ᱟᱨ ᱛᱟᱦᱚᱞᱮ ᱜᱚᱢᱠᱮ ᱟᱯᱮ ᱫᱚ ᱚᱱᱟ ᱢᱚᱥᱟᱨᱤ ᱠᱚᱫᱚ ᱯᱮ ᱮᱰᱟᱣ ᱜᱮᱭᱟ ᱥᱮ ᱵᱟᱝ?
ᱦᱮᱸ ᱜᱚᱝᱠᱮ ᱟᱞᱮ ᱦᱚ ᱢᱟᱥᱟᱨᱤ ᱠᱚᱫᱚ ᱞᱮ ᱤᱫᱤ ᱮᱰᱟᱣ ᱵᱟᱲᱟᱭ ᱜᱮᱭᱟ ᱟᱫᱚ᱾ ᱟᱫᱚ ᱡᱮᱢᱚᱱ ᱡᱟᱭᱜᱟ ᱨᱮ ᱫᱚ ᱡᱤᱵᱚᱱ ᱡᱮ ᱞᱟᱴᱟ ᱡᱟᱭᱜᱟ ᱠᱚᱨᱮ ᱫᱚ ᱢᱚᱥᱟᱨᱤ ᱫᱚ ᱚᱱᱠᱟ ᱵᱟᱞᱮ ᱟᱹᱰᱟᱣ ᱜᱮᱭᱟ᱾ ᱴᱷᱤᱠ ᱜᱮ ᱟᱫᱚ ᱡᱟᱦᱟᱸ ᱡᱟᱭᱜᱟ ᱠᱚᱨᱮ ᱜᱮ ᱯᱷᱟᱸᱠᱟ ᱡᱟᱭᱜᱟ ᱛᱟᱦᱮᱱᱟ ᱡᱮ ᱵᱟ. ᱨᱩᱰᱟᱝ ᱠᱷᱟ. ᱛᱤᱨ ᱛᱮ ᱫᱚᱱᱟᱭ ᱛᱟᱦᱚᱞᱮ ᱚᱱᱟ ᱡᱟᱭᱜᱟ ᱨᱮᱫᱚ ᱞᱮ ᱟᱰᱟᱣ ᱵᱟᱲᱟᱭ ᱜᱮᱭᱟ ᱞᱟᱭᱤᱴ ᱛᱮᱦᱚᱸ ᱞᱮ ᱜᱚᱡ ᱛᱩᱠᱳ ᱠᱚᱨᱮ ᱞᱟᱭᱤᱴ ᱠᱟᱛᱮ ᱞᱮ ᱫᱚᱦᱚ ᱠᱟ᱾ ᱭᱟ ᱛᱟᱯᱚᱨᱮ ᱰᱟᱝ ᱵᱟᱠᱷᱟᱱ ᱟᱜᱥᱟᱨ ᱠᱚᱛᱮ ᱞᱮ ᱛᱩᱧ ᱜᱚᱡ ᱠᱚᱣᱟ᱾ ᱚᱱᱠᱟ ᱡᱮᱢᱚᱱ ᱟᱫᱚ ᱟᱯᱮ ᱥᱮᱫ ᱫᱚ ᱛᱟᱦᱚᱞᱮ ᱛᱚᱠᱷᱚᱱ ᱡᱮᱢᱚᱱ ᱤᱭᱟᱹ ᱦᱚᱭ ᱨᱟᱥᱮ ᱫᱚ ᱵᱟᱞᱮ ᱨᱟᱥᱮ ᱵᱟᱲᱟᱭ ᱜᱮᱭᱟ ᱡᱷᱟᱞ ᱡᱷᱟᱞ ᱞᱮ ᱩᱛᱩ ᱵᱟᱲᱟᱭ ᱜᱮᱭᱟ ᱞᱮ ᱟᱯᱮ ᱥᱮ ᱵᱟ. ᱨᱩᱰᱟᱝ ᱡᱮᱞ ᱪᱮᱠᱟ. ᱯᱮ ᱤᱥᱤᱱ ᱵᱟᱲᱟᱭ ᱜᱮᱭᱟ? ᱛᱟᱦᱚᱞᱮ
ᱦᱳᱭ ᱜᱚᱢᱠᱮ ᱟᱞᱮ ᱫᱚ ᱟᱫᱚ ᱢᱟᱱᱮ ᱟᱹᱭᱩᱵ ᱵᱮᱲᱟ ᱫᱚᱞᱮ ᱥᱮᱸᱫᱽᱨᱟ ᱟᱹᱜᱩ ᱠᱚᱣᱟ᱾ ᱟᱫᱚ ᱛᱟᱦᱞᱮ ᱥᱮᱸᱫᱽᱨᱟ ᱟᱹᱜᱩ ᱠᱟᱛᱮᱫ ᱟᱫᱚ ᱩᱱᱠᱩ ᱫᱚᱞᱮ ᱫᱚᱦᱚ ᱠᱟᱠᱚ ᱜᱮᱭᱟ᱾ ᱦᱳᱭ ᱥᱮ
ᱦᱮᱸ
ᱟᱫᱚᱞᱮ ᱟᱵᱩᱜ ᱥᱟᱯᱷᱟ ᱠᱟᱛᱮ ᱟᱫᱮ ᱡᱟᱹᱯᱤᱫ ᱠᱟᱛᱮ ᱥᱮᱛᱟᱜ ᱵᱮᱲᱟ ᱡᱚᱠᱷᱚᱱ ᱞᱮ ᱵᱮᱨᱮᱫᱼᱟ᱾ ᱯᱳᱭᱞᱳ ᱫᱚ ᱩᱱᱠᱩ ᱜᱮ ᱟᱫᱚᱞᱮ ᱠᱷᱟᱞ ᱵᱟᱲᱟ ᱠᱚᱣᱟ᱾ ᱦᱳᱭ ᱥᱮ ᱦᱮᱸ᱾ ᱟᱫᱚ ᱛᱟᱦᱚᱞᱮ ᱜᱚᱝᱠᱮ ᱟᱯᱮ ᱫᱚ ᱪᱮᱫ ᱞᱮᱠᱟ ᱯᱮ ᱠᱷᱟᱞ ᱠᱚᱜᱮᱭᱟ? ᱟᱞᱮ ᱡᱮᱢᱚᱱ ᱱᱚᱣᱟ ᱵᱤᱞᱤᱰ ᱛᱮ ᱦᱟᱨᱛᱟ ᱠᱚᱞᱮ ᱩᱨ ᱛᱟᱠᱚᱣᱟ᱾ ᱟᱨ ᱢᱟᱱᱮ ᱢᱤᱫ ᱫᱷᱟᱣ ᱞᱮ ᱜᱮᱫ ᱛᱟᱠᱚᱛᱮ ᱦᱟᱨᱛᱟ ᱫᱚ ᱟᱫᱚᱞᱮ ᱜᱚᱦᱚᱲ ᱪᱷᱟᱲᱟᱣ ᱜᱚᱫ ᱠᱟᱜᱼᱟ᱾ ᱟᱨ ᱛᱟᱦᱚᱞᱮ ᱟᱯᱮ ᱫᱚ ᱟᱨ ᱚᱱᱟ ᱞᱟᱡ ᱠᱚᱞᱮ ᱜᱚᱦᱚᱲ ᱵᱚᱡᱼᱟ᱾ ᱟᱨ ᱟᱯᱮ ᱠᱚᱫᱚ ᱢᱟᱱᱮ ᱪᱮᱫ ᱞᱮᱠᱟ ᱯᱮ ᱩᱨ ᱜᱮᱭᱟ ᱟᱨ ᱢᱟᱱᱮ ᱵᱚᱦᱚᱜ ᱠᱚᱫᱚ ᱯᱮ ᱢᱮᱥᱟᱭ ᱜᱮᱭᱟ ᱥᱮ ᱵᱟᱝ? ᱜᱚᱢᱠᱮ ᱟᱸᱡᱚᱢ ᱮᱫ ᱦᱮᱞᱳ ᱳᱣ
ᱦᱮᱸ ᱜᱚᱝᱠᱮ ᱨᱚᱲ ᱠᱚ ᱫᱚ ᱵᱟᱝ ᱦᱤᱡᱩᱜ ᱠᱟᱱ ᱛᱟᱵᱮᱱᱟ ᱴᱟᱣᱟᱨ ᱠᱚ ᱯᱨᱚᱵᱞᱮᱢ ᱮᱫ ᱛᱟᱵᱮᱱ ᱠᱟᱴᱤᱡ ᱥᱚᱨᱟᱜ ᱵᱮᱱ ᱥᱮᱪᱮᱫᱼᱟ᱾
ᱟᱪᱪᱷᱟ ᱟᱪᱪᱷᱟ ᱟᱞᱤᱧ ᱡᱮ ᱜᱚᱝᱠᱮ ᱞᱤᱧ ᱞᱟᱹᱭᱫᱟ ᱡᱮ ᱚᱱᱮ ᱡᱚᱠᱷᱚᱱ ᱠᱷᱚᱱ ᱥᱮᱸᱫᱽᱨᱟ ᱠᱷᱚᱱ ᱡᱚᱠᱷᱚᱱ ᱞᱮ ᱨᱩᱣᱟᱹᱲᱟ ᱟᱨᱠᱤ
ᱦᱮᱸ
ᱦᱮᱸ ᱥᱮᱸᱫᱽᱨᱟ ᱠᱷᱚᱱ ᱨᱩᱣᱟᱹᱲ ᱠᱟᱛᱮᱜ ᱟᱫᱚ ᱟᱫᱚ ᱡᱷᱚᱛᱚ ᱜᱮ ᱢᱟᱱᱮ ᱯᱮ ᱛᱤ ᱠᱚ ᱡᱟᱸᱜᱟ ᱠᱚ ᱥᱟᱵᱚᱱ ᱵᱟᱲᱟ ᱠᱟᱛᱮᱫ ᱟᱹᱵᱩᱜ ᱵᱟᱲᱟ ᱠᱟᱛᱮᱫ ᱟᱫᱚᱞᱮ ᱡᱟᱹᱯᱤᱫᱼᱟ᱾ ᱟᱨ ᱡᱟᱹᱯᱤᱫ ᱠᱷᱚᱱ ᱵᱮᱨᱮᱫ ᱯᱚᱨᱮ ᱦᱳᱭ ᱥᱮ ᱟᱫᱚ ᱯᱳᱭᱞᱳ ᱫᱚ ᱟᱫᱚ ᱠᱚ ᱵᱟᱨᱩᱰᱟᱝ ᱠᱚ ᱟᱫᱚᱞᱮ ᱠᱷᱟᱞ ᱠᱚᱣᱟ ᱟᱫᱚ ᱟᱞᱮ ᱡᱮᱢᱚᱱ ᱞᱮ ᱠᱷᱟᱞ ᱠᱚᱣᱟ ᱵᱤᱞᱮᱴ ᱛᱤ ᱛᱮ ᱥᱮ ᱪᱷᱩᱨᱤ ᱛᱮ ᱢᱟᱱᱮ ᱯᱳᱭᱞᱳ ᱠᱟᱹᱡ ᱦᱟᱨᱛᱟᱞᱮ ᱜᱮᱫ ᱛᱟᱠᱚ ᱜᱮᱭᱟ ᱛᱟᱨᱯᱚᱨ ᱚᱱᱟ ᱦᱟᱨᱛᱟ ᱫᱚᱞᱮ ᱜᱚᱦᱚᱲ ᱪᱷᱟᱰᱟᱣ ᱜᱚᱫ ᱠᱟᱜᱼᱟ ᱟᱨ ᱚᱱᱟ ᱞᱟᱡ ᱠᱚᱞᱮ ᱚᱨᱩᱛ ᱛᱮ ᱟᱫᱚᱞᱮ ᱜᱮᱫ ᱠᱚᱣᱟ ᱟᱨ ᱱᱚᱣᱟ ᱵᱚᱦᱚᱜ ᱠᱚᱫᱚ ᱟᱫᱚᱞᱮ ᱵᱟᱫ ᱩᱛᱟᱹᱨ ᱠᱟᱜᱼᱟ ᱛᱟᱦᱚᱞᱮ ᱟᱯᱮ ᱫᱚ ᱪᱮᱫ ᱞᱮᱠᱟ ᱟᱯᱮ ᱢᱟᱱᱮ ᱪᱮᱠᱟ ᱯᱮ ᱠᱷᱟᱞ ᱠᱚᱣᱟ ᱥᱮ ᱵᱟᱝ ᱟᱨ ᱵᱚᱦᱚᱜ ᱫᱚ ᱯᱮ ᱢᱮᱥᱟ ᱭᱟ ᱥᱮ ᱵᱟᱝ?
ᱵᱟᱝ ᱟᱝᱠᱟ ᱵᱚᱦᱚᱜ ᱫᱚ ᱵᱟᱞᱮ ᱢᱮᱥᱟᱭ ᱜᱮᱭᱟᱞᱮ ᱟᱫᱚ ᱚᱱᱠᱟ ᱟᱯᱮ ᱞᱮᱠᱟ ᱜᱮ ᱪᱷᱟᱞ ᱠᱚ ᱜᱮᱭᱟ ᱡᱮᱢᱚᱱ ᱵᱤᱞᱟᱹᱰ ᱛᱮ ᱪᱷᱩᱨᱤ ᱛᱮ᱾ ᱚᱱᱠᱚ ᱯᱨᱚᱛᱷᱚᱢ ᱦᱟᱨᱛᱟ ᱞᱮ ᱜᱮᱫᱟ ᱦᱟᱨᱛᱟ ᱜᱮᱫ ᱠᱟᱛᱮ ᱚᱨ ᱪᱷᱟᱲᱟ ᱠᱟᱛᱮ ᱟᱫᱚ ᱡᱟᱸᱜᱟᱱᱟᱜ ᱡᱷᱤᱸᱜᱟ ᱨᱟᱢᱟ ᱠᱚᱫᱚ ᱞᱮ ᱜᱮᱫ ᱛᱟᱠᱚ ᱤᱭᱟ ᱛᱟᱠᱳᱣᱟ ᱜᱮᱫ ᱠᱮᱫ ᱛᱟᱠᱳᱣᱟ ᱛᱟᱯᱚᱨᱮ ᱵᱚᱦᱚᱜ ᱠᱚᱫᱚ ᱞᱮ ᱢᱟᱱᱮ ᱟᱞᱟᱫᱟ ᱠᱟᱜ ᱜᱮᱭᱟ ᱛᱚ ᱮ ᱵᱚᱦᱚᱜ ᱠᱟᱱᱟ ᱵᱟᱠᱤ ᱛᱮᱫ ᱫᱚᱞᱮ ᱢᱮᱥᱟᱭ ᱜᱮᱭᱟ ᱥᱟᱯᱷᱟ ᱠᱟᱛᱮ ᱫᱚ ᱞᱟᱡ ᱠᱚᱫᱚᱞᱮ ᱪᱟᱯᱟᱜ ᱜᱤᱲᱤ ᱠᱟᱜ ᱜᱮᱭᱟ
ᱦᱩᱸ ᱟᱞᱮ ᱫᱚ ᱩᱛᱩᱭ ᱜᱮᱭᱟᱞᱮ ᱟᱫᱚ ᱚᱝᱠᱟ ᱡᱮᱢᱚᱱ ᱡᱷᱟᱞ ᱡᱷᱟᱞ ᱟᱯᱮ ᱫᱚ ᱪᱮᱫᱠᱟ ᱯᱮ ᱠᱩᱥᱤᱭᱟᱜ ᱜᱮᱭᱟ ᱩᱛᱩ ᱠᱚᱫᱚ ᱟᱯᱮ ᱡᱷᱟᱞ ᱡᱷᱟᱞ ᱥᱮ ᱤᱭᱟᱹ ᱨᱟᱥᱮ ᱨᱟᱥᱮ ᱯᱮ ᱠᱩᱥᱤᱭᱟᱜ ᱜᱮᱭᱟ
ᱨᱟᱥᱮ ᱫᱚ ᱵᱟᱞᱮ ᱨᱟᱥᱮ ᱜᱮᱭᱟ ᱚᱱᱟ ᱫᱚ ᱡᱷᱟᱞ ᱡᱷᱟᱞ ᱜᱮ ᱠᱟᱹᱡ ᱵᱷᱟᱜᱤ ᱵᱩᱡᱷᱟᱹᱜᱼᱟ ᱦᱳᱭ ᱥᱮ ᱟᱨ ᱡᱩᱫᱤ ᱚᱱᱟ ᱡᱷᱟᱞ ᱡᱷᱟᱞ ᱦᱟᱞᱠᱟ ᱢᱚᱥᱞᱟ ᱠᱚ ᱟᱛᱮ ᱦᱳᱭ ᱥᱮ ᱟᱨ ᱡᱩᱫᱤ ᱠᱟᱵᱽᱡᱤ ᱠᱟᱡ ᱵᱚᱱ ᱨᱚᱰᱚᱡᱟᱜᱼᱟ ᱛᱟᱦᱚᱞᱮ ᱚᱱᱟᱦᱚᱸ ᱡᱷᱟᱞ ᱴᱚᱠ ᱧᱚᱜ ᱢᱮᱱᱟᱜᱼᱟ ᱠᱷᱩᱵ ᱢᱟᱱᱮ ᱟᱹᱰᱤ ᱢᱚᱸᱡᱽ ᱜᱮ ᱵᱩᱡᱷᱟᱹᱜᱼᱟ ᱟᱨᱠᱤ ᱡᱚᱢ ᱨᱮ ᱦᱳᱭ ᱥᱮ
ᱦᱩᱸ
ᱫᱚ ᱮ ᱡᱷᱟᱞ ᱥᱟᱝᱛᱮ ᱚᱱᱟ ᱠᱟᱵᱽᱡᱤ ᱨᱮᱱᱟᱜ ᱴᱚᱠ ᱦᱚᱸᱞᱮ ᱢᱮᱥᱟᱜᱼᱟ ᱛᱟᱦᱞᱮ ᱚᱱᱟᱛᱮ ᱟᱹᱰᱤ ᱡᱩᱛ ᱜᱮᱞᱮ ᱵᱩᱡ ᱠᱚᱜᱮᱭᱟ ᱟᱨ ᱛᱟᱦᱚᱞᱮ ᱜᱚᱝᱠᱮ ᱟᱯᱮ ᱫᱚ ᱚᱱᱟ ᱠᱟᱵᱽᱡᱤ ᱠᱚᱫᱚᱯᱮ ᱢᱮᱥᱟᱣᱟᱜ ᱜᱮᱭᱟ ᱥᱮ ᱵᱟᱝ ᱚᱱᱟ ᱵᱟᱹᱨᱩᱰᱟᱝ ᱩᱛᱩ ᱨᱮ
ᱦᱮᱸ ᱜᱚᱝᱠᱮ ᱟᱞᱮ ᱦᱚᱸ ᱠᱟᱵᱽᱡᱤ ᱠᱚᱫᱚᱞᱮ ᱢᱮᱥᱟᱜ ᱜᱮᱭᱟ ᱟᱫᱚ ᱠᱟᱵᱽᱡᱤ ᱠᱚᱫᱚ ᱵᱟᱞᱮ ᱧᱟᱢ ᱞᱮᱠᱷᱟᱱ ᱫᱚ ᱩᱱ ᱫᱚ ᱵᱟᱞᱮ ᱢᱮᱥᱟᱣᱟᱜ ᱜᱮᱭᱟ ᱠᱟᱵᱡᱤ ᱠᱚᱫᱚ ᱩᱱᱟᱹᱜ ᱫᱚ ᱟᱫᱚ ᱟᱞᱮ ᱫᱚ ᱠᱟᱵᱽᱡᱤ ᱠᱚᱫᱚ ᱧᱟᱢᱚᱜ ᱨᱮᱦᱚᱸ ᱟᱫᱚ ᱱᱤᱛ ᱵᱟᱞᱮ ᱢᱮᱥᱟᱭ ᱜᱮᱭᱟ ᱠᱟᱵᱡᱤ ᱡᱩᱫᱤᱞᱮ ᱵᱟᱝ ᱢᱮᱥᱟ ᱠᱟᱛᱮ ᱦᱚᱸᱞᱮ ᱠᱚᱨᱟᱣ ᱜᱮᱭᱟ ᱟᱫᱚ, ᱟᱫᱚ ᱟᱯᱮ ᱫᱚ ᱜᱚᱝᱠᱮ ᱡᱟᱦᱟᱸ ᱫᱚ ᱟᱯᱮ ᱥᱮᱫ ᱫᱚ ᱥᱮᱸᱫᱽᱨᱟ ᱠᱚᱫᱚ ᱦᱩᱭᱩᱜ ᱜᱮᱭᱟ ᱥᱮ ᱵᱟᱝ ᱥᱮᱫ ᱫᱚ ᱦᱩᱭᱩᱜ ᱜᱮᱭᱟ ᱟᱞᱮ ᱡᱮᱢᱚᱱ ᱥᱩᱠᱨᱤ ᱥᱮᱸᱫᱽᱨᱟ ᱠᱩᱞᱟᱹᱭ ᱥᱮᱸᱫᱽᱨᱟ ᱠᱚ ᱟᱫᱚ ᱟᱯᱮ ᱥᱮᱫ ᱫᱚ ᱥᱮᱸᱫᱽᱨᱟ ᱠᱚᱫᱚ ᱯᱮ ᱪᱟᱞᱟᱣ ᱵᱟᱲᱟᱜ ᱜᱮᱭᱟ ᱥᱮ ᱵᱟᱝ ᱟᱯᱮ ᱫᱚ
ᱦᱮᱸ ᱥᱮᱸᱫᱽᱨᱟ ᱠᱚᱫᱚᱞᱮ ᱪᱟᱞᱟᱣ ᱵᱟᱲᱟᱜ ᱜᱮᱭᱟ ᱱᱚᱣᱟ, ᱟᱞᱮ ᱥᱮᱫ ᱫᱚ ᱚᱝᱠᱟ ᱢᱟᱱᱮ ᱵᱤᱞᱟᱹᱛ ᱫᱤᱥᱚᱢ ᱦᱚᱲ ᱛᱚ ᱚᱱᱠᱟ ᱵᱤᱨ ᱠᱚᱫᱚ ᱵᱟᱹᱱᱩᱜ ᱛᱟᱞᱮᱭᱟ ᱦᱳᱭ ᱥᱮ ᱛᱟᱦᱚᱞᱮ ᱟᱞᱮ ᱫᱚ ᱢᱟᱱᱮ ᱱᱟᱹᱭ ᱠᱚ ᱦᱮᱱᱟᱜ ᱛᱟᱞᱮ ᱜᱮᱭᱟ ᱱᱟᱹᱭ ᱠᱚᱨᱮ ᱜᱮ ᱫᱚᱢᱮ ᱠᱷᱟᱹᱥᱤ ᱠᱚ ᱞᱟᱴᱟ ᱠᱚᱣᱟ ᱚᱱᱟ ᱞᱟᱴᱟ ᱠᱚᱨᱮ ᱜᱮ ᱠᱩᱞᱟᱹᱭ ᱠᱚ ᱟᱨ ᱥᱩᱠᱨᱤ ᱠᱚᱠᱚ ᱢᱟᱱᱮ ᱠᱚ ᱮ ᱦᱤᱡᱩᱜ ᱜᱮᱭᱟ, ᱵᱤᱨ ᱥᱮᱫ ᱠᱷᱚᱱ ᱠᱚ ᱢᱟᱱᱮ ᱡᱚᱠᱷᱚᱱ ᱩᱲᱩᱝᱚᱜᱼᱟ ᱟᱫᱚ ᱱᱚᱣᱟ ᱨᱮ ᱠᱚᱨᱮ ᱠᱚ ᱵᱟᱥᱟ ᱵᱟᱲᱟᱜ ᱜᱮᱭᱟ ᱦᱳᱭᱥᱮ ᱛᱟᱦᱞᱮ ᱛᱚ ᱚᱱᱟ ᱠᱚᱨᱮ ᱱᱟᱹᱭ ᱠᱚᱨᱮ ᱜᱮ ᱟᱯᱮ ᱫᱚ ᱥᱮᱸᱫᱽᱨᱟ ᱞᱮ ᱪᱟᱞᱟᱜᱼᱟ ᱵᱤᱨ ᱫᱚ ᱵᱟᱞᱮ ᱪᱟᱞᱟᱜ ᱜᱮᱭᱟ, ᱵᱤᱨ ᱫᱚ ᱟᱞᱮ ᱥᱩᱨᱠᱚᱨᱮ ᱫᱚ ᱵᱟᱹᱱᱩᱜ ᱜᱮᱭᱟ ᱦᱳᱭᱥᱮ, ᱛᱟᱦᱚᱞᱮ ᱚᱱᱟ ᱠᱚᱨᱮᱜᱮ ᱥᱮᱸᱫᱽᱨᱟ ᱞᱮ ᱪᱟᱜᱼᱟ ᱥᱩᱠᱨᱤ ᱥᱮᱸᱫᱽᱨᱟ ᱟᱨ ᱛᱟᱨᱯᱚᱨ ᱱᱚᱱᱛᱮ ᱠᱩᱞᱟᱹᱭ ᱠᱚᱞᱮ ᱥᱮᱸᱫᱽᱨᱟ ᱠᱚᱣᱟ, ᱚᱱᱟ ᱥᱟᱶᱛᱮ ᱩᱱᱠᱩ ᱡᱟᱸᱣᱭᱩ ᱵᱤᱧ ᱠᱚ ᱡᱩᱫᱤ ᱞᱮ ᱧᱟᱢ ᱠᱚᱭ ᱜᱮᱭᱟ ᱛᱟᱦᱚᱞᱮ ᱩᱱᱠᱩ ᱦᱚᱸᱞᱮ ᱥᱮᱸᱫᱽᱨᱟ ᱛᱚᱨᱟ ᱠᱚᱣᱟ ᱦᱳᱭᱥᱮ
ᱦᱩᱸ ᱟᱫᱚ ᱜᱚᱝᱠᱮ ᱟᱫᱚ ᱟᱞᱮ ᱥᱮᱫ ᱫᱚ ᱟᱞᱮᱥᱮᱫ ᱫᱚ ᱡᱮᱢᱚᱱ ᱡᱮᱢᱚᱱ ᱤᱭᱟᱹ ᱡᱚᱢᱚᱱ ᱟᱞᱮ ᱨᱩᱸᱰᱟᱹ ᱨᱩᱸᱰᱟᱹ ᱠᱩᱞᱟᱹᱭ ᱠᱚᱫᱚᱞᱮ ᱧᱟᱢ ᱵᱟᱲᱟ ᱠᱚᱜᱮᱭᱟ, ᱛᱟᱦᱞᱮ ᱟᱫᱚ ᱟᱯᱮᱥᱮᱫ ᱫᱚ? ᱤᱭᱟᱹ ᱡᱟᱢᱲᱳ ᱠᱚᱫᱟ ᱪᱮᱠᱟᱯᱮ ᱡᱚᱢ ᱠᱚ ᱜᱮᱭᱟ, ᱟᱞᱮ ᱥᱮᱫ ᱫᱚ ᱡᱟᱢᱲᱳ ᱠᱚ ᱪᱷᱟᱞ ᱠᱟᱛᱮ ᱠᱚᱱᱦᱚᱴᱟᱜ ᱠᱚᱠᱚ ᱵᱟᱛ ᱛᱟᱠᱚᱣᱟ ᱛᱟᱦᱚᱞᱮ ᱚᱱᱟ ᱠᱟ ᱠᱟᱛᱮ ᱜᱮ ᱡᱟᱱᱤᱡ ᱜᱮᱫ ᱠᱷᱟᱺᱰᱤᱭᱟᱹ ᱠᱚ ᱛᱟᱦᱚᱞᱮ ᱟᱯᱮᱥᱮᱫ ᱫᱚ ᱪᱮᱫᱠᱟ ᱠᱚ ᱜᱚᱡᱮ ᱜᱮᱭᱟ ᱜᱚᱝᱠᱮ ᱛᱟᱦᱞᱮ? ᱡᱟᱢᱵᱲᱟ ᱠᱚᱫᱚ ᱡᱟᱢᱲᱚ ᱠᱚᱫᱚ ᱪᱮᱜᱠᱟ ᱢᱟᱱᱮ ᱢᱟᱱᱮ ᱜᱚᱡ ᱠᱚᱣᱟ ᱠᱚ ᱟᱫᱚ
ᱦᱩᱸ ᱡᱟᱢᱲᱩ ᱫᱚ ᱚᱱᱠᱟᱞᱮ ᱜᱚᱡ ᱠᱚ ᱜᱮᱭᱟ, ᱦᱮᱸᱥᱮ ᱛᱟᱨᱯᱚᱨ ᱚᱱᱟ ᱡᱟᱦᱟᱸ ᱪᱮᱛᱟᱱ ᱨᱮᱱᱟᱜ ᱡᱟᱦᱟᱸ ᱦᱟᱨᱛᱟ ᱛᱟᱠᱚ ᱚᱱᱟ ᱦᱟᱨᱛᱟ ᱫᱚᱞᱮ ᱪᱷᱟᱲᱟᱣ ᱛᱟᱠᱚᱣᱟ᱾ ᱚᱱᱟ ᱪᱷᱟᱲᱟᱣ ᱠᱟᱛᱮ ᱡᱟᱦᱟᱸ ᱛᱤᱱᱟᱹᱜ ᱜᱟᱱ ᱢᱟᱱᱮ ᱞᱟᱡᱽ ᱛᱮᱫ ᱠᱚ ᱛᱟᱦᱮᱱ ᱛᱟᱠᱚᱣᱟ ᱚᱱᱟ ᱠᱚ ᱡᱷᱚᱛᱚᱮ ᱞᱮ ᱩᱰᱩᱝ-ᱟ᱾ ᱩᱰᱩᱝ ᱠᱟᱛᱮ ᱵᱷᱟᱜᱤ ᱴᱷᱤᱠ ᱞᱮ ᱯᱩᱨᱤᱥᱠ ᱠᱟᱨ ᱠᱚᱣᱟ ᱵᱚᱦᱚᱜ ᱠᱚᱞᱮ ᱵᱟᱫ ᱠᱟ ᱛᱟᱠᱚᱣᱟ, ᱦᱳᱭᱥᱮ ᱛᱟᱯᱚᱨ ᱚᱱᱟ ᱡᱟᱦᱟᱸ ᱮ ᱢᱟᱱᱮ ᱯᱩᱨᱟᱹ ᱡᱟᱦᱟᱸ ᱦᱚᱲᱢᱚ ᱴᱟᱜ ᱚᱱᱟ ᱢᱟᱱᱮ ᱟᱹᱰᱤ ᱪᱮᱦᱨᱟ ᱯᱩᱨᱤᱥᱠᱟᱨ ᱥᱟᱹᱦᱤᱡᱽ ᱞᱮ ᱜᱮᱫᱟ ᱦᱳᱭ ᱟᱫᱚ ᱜᱮᱫ ᱠᱟᱛᱮᱜ ᱮᱢᱱᱤ ᱪᱮᱜᱽᱠᱟ ᱵᱚᱱ ᱩᱛᱩᱭ ᱜᱮᱭᱟ, ᱢᱟᱱᱮ ᱜᱩᱰᱩ ᱡᱤᱞ ᱥᱟᱨᱜᱟ ᱡᱤᱞ ᱠᱚ ᱚᱱᱚᱝᱠᱟ ᱜᱮᱞᱮ ᱩᱛᱩᱭ ᱜᱮᱭᱟ
ᱟᱫᱚ ᱜᱚᱝᱠᱮ ᱟᱫᱚ ᱡᱚᱢᱚᱱ ᱟᱞᱮᱥᱮᱫ ᱫᱚ ᱡᱮᱢᱚᱱ ᱨᱩᱸᱰᱟᱹ ᱠᱚᱫᱚ ᱜᱩᱰᱩ ᱜᱚᱡ ᱫᱚᱞᱮ ᱜᱩᱰᱩ ᱫᱚ ᱜᱚᱡ ᱫᱚᱞᱮ ᱪᱟᱜ ᱜᱮᱭᱟ᱾ ᱟᱯᱮ ᱥᱮᱫ ᱫᱚ ᱜᱩᱰᱩ ᱜᱚᱡ ᱪᱮᱜᱽᱠᱟ ᱯᱮ ᱪᱟᱜ ᱜᱮᱭᱟ? ᱢᱟᱱᱮ ᱪᱟᱜᱽ ᱜᱮᱭᱟ ᱯᱮ ᱨᱚᱦᱚ ᱟᱫᱚ ᱪᱮᱜᱽᱠᱟ ᱯᱮ ᱜᱚᱡ ᱠᱚᱣᱟ? ᱛᱟᱲᱟᱜ ᱟᱞᱮ ᱛᱟᱲᱟ ᱠᱟᱛᱮᱞᱮ ᱜᱚᱡ ᱠᱚᱣᱟ ᱵᱟᱠᱷᱟᱱ ᱡᱩᱫᱤ ᱵᱟᱠᱚ ᱛᱩᱫᱩᱜ ᱜᱮᱭᱟ ᱛᱟᱦᱚᱞᱮ ᱚᱝᱠᱟ ᱛᱮᱞᱮ ᱛᱩᱫᱽ ᱠᱚᱜᱮᱭᱟ, ᱟᱫᱚ ᱪᱮᱜᱽᱠᱚ ᱯᱮ ᱜᱚᱡᱽ ᱜᱩᱰᱩ ᱠᱚᱫᱚ?
ᱜᱚᱝᱠᱮ ᱱᱚᱜᱚ-ᱭ ᱱᱮᱛᱟᱨ ᱫᱤᱱ ᱫᱚ ᱱᱮᱛᱟᱨ ᱫᱤᱱ ᱫᱚ ᱱᱚᱜᱚ-ᱭ ᱛᱚᱨᱟ ᱠᱚ ᱡᱮᱢᱚᱱ ᱜᱤᱲᱤ ᱦᱩᱭ ᱠᱟᱱᱟ, ᱦᱳᱭᱥᱮ ᱛᱟᱦᱞᱮ ᱱᱮᱛᱟᱨ ᱫᱤᱱ ᱫᱚ ᱱᱮᱛᱟᱨ ᱫᱤᱱ ᱫᱚ ᱵᱟᱞᱮ ᱛᱟᱲᱟᱣ ᱜᱮᱭᱟ ᱟᱹᱲᱤ ᱠᱚᱫᱚ, ᱦᱳᱭ ᱱᱮᱛᱟᱨ ᱫᱤᱱ ᱫᱚ ᱱᱮ ᱥᱚᱴᱠᱟ ᱠᱚ ᱦᱮᱱᱟᱜᱼᱟ ᱥᱮ, ᱪᱚᱴᱠᱟ ᱠᱚᱞᱮ ᱵᱮᱱᱟᱣ ᱟᱠᱟᱫ ᱟᱫᱚ ᱚᱱᱟ ᱥᱚᱴᱠᱟ ᱛᱮᱜᱮ, ᱜᱩᱰᱩ ᱠᱚᱫᱚᱞᱮ ᱡᱷᱟᱹᱞᱤ ᱠᱚᱜᱮᱭᱟ᱾ ᱟᱨ ᱱᱮᱛᱟᱨ ᱫᱤᱱ ᱫᱚ ᱦᱚᱲᱟᱜ ᱟᱹᱲᱤ ᱢᱟᱜ ᱠᱚᱫᱚ ᱵᱟᱝ ᱵᱷᱟᱜᱮ ᱜᱮᱭᱟ, ᱪᱮᱫᱟᱜ ᱥᱮ ᱫᱟᱜ ᱠᱚ ᱚᱱᱠᱟ ᱛᱮᱜᱮ ᱛᱟᱵᱚᱜ ᱛᱟᱠᱚᱣᱟ, ᱦᱳᱭ ᱥᱮ ᱛᱟᱲᱟᱣ ᱫᱚ ᱵᱟᱞᱮ ᱛᱟᱲᱟᱣ ᱜᱮᱭᱟ, ᱚᱱᱟ ᱥᱚᱴᱠᱟ ᱠᱚᱞᱮ ᱮᱰᱟᱣ ᱜᱮᱭᱟ ᱚᱱᱠᱟ ᱛᱮᱜᱮ ᱜᱩᱰᱩ ᱠᱚᱫᱚᱞᱮ ᱜᱚᱡ ᱵᱟᱲᱟ ᱠᱚᱜᱮᱭᱟ᱾ ᱦᱳᱭᱥᱮ ᱛᱟᱦᱞᱮ ᱟᱯᱮ ᱠᱚᱫᱚ ᱪᱮᱜᱽ ᱞᱮᱠᱟ? ᱱᱮ ᱜᱩᱰᱩ ᱫᱚ ᱪᱮᱠᱟᱛᱮᱯᱮ ᱜᱚᱡᱽ ᱠᱚᱣᱟ ᱱᱮᱛᱟᱨ ᱫᱤᱱ ᱫᱚ?
ᱱᱮᱛᱟᱨ ᱫᱤᱱ ᱫᱚ ᱜ ᱟᱞᱟ ᱜᱚᱝᱠᱮ ᱚᱝᱠᱟ ᱜᱮ, ᱢᱟᱱᱮ ᱦᱚᱲᱟᱜ ᱵᱟᱹᱫᱽ ᱠᱚᱫᱚ ᱵᱟᱢ ᱛᱟᱲᱟ ᱫᱟᱲᱮ ᱭᱟᱜᱼᱟ ᱛᱚ ᱟᱲᱮ ᱠᱚᱫᱚ ᱞᱮᱠᱷᱟᱱ ᱟᱫᱚ ᱫᱟᱜᱽ ᱠᱚ ᱯᱟᱨᱚᱢᱚᱜ ᱜᱮᱭᱟ ᱠᱚ ᱜᱟᱹᱭ ᱠᱚ ᱦᱩᱭᱩᱜ ᱜᱮᱭᱟ ᱛᱚ ᱚᱱᱟ ᱠᱷᱟᱹᱛᱤᱨ ᱛᱮᱫᱚ ᱱᱤᱛᱟᱨ ᱫᱚ ᱩᱱᱟᱹᱜ ᱫᱚ ᱵᱟᱞᱮ ᱛᱟᱲᱟᱢ ᱮᱱᱟ ᱛᱟᱲᱟᱣ ᱫᱚ ᱵᱟᱞᱮ ᱪᱟᱜᱽ ᱜᱮᱭᱟ ᱡᱚ ᱡᱟᱦᱟᱸ ᱴᱚᱴᱠᱟ, ᱢᱚᱴᱠᱟ, ᱵᱟᱠᱷᱟᱱ ᱴᱟᱴᱠᱟ ᱠᱚᱞᱮ ᱚᱰᱟᱣ ᱠᱟᱜ ᱠᱮᱭᱟ᱾ ᱟᱫᱚ ᱥᱷᱚᱴᱠᱟ ᱟᱹᱭᱩᱵ ᱵᱮᱲᱟ ᱞᱮ ᱟᱰᱟᱣ ᱦᱚᱴᱚ ᱠᱟᱜᱽ ᱠᱮᱭᱟ- ᱛᱟᱨᱟᱥᱤᱧ ᱛᱟᱨᱟᱥᱤᱧ ᱞᱮ ᱟᱰᱟᱣ ᱦᱚᱴᱚ ᱠᱟᱜ ᱠᱟᱜᱽ ᱛᱮ ᱥᱮᱟᱜ ᱵᱮᱲᱟ ᱟᱹᱜᱩ ᱞᱮ ᱪᱟᱜ ᱠᱮᱭᱟ ᱟᱫᱚ ᱦᱳᱭ ᱫᱚ ᱪᱚᱴᱠᱟ ᱨᱮ ᱡᱩᱫᱤ ᱠᱚ ᱡᱷᱟᱹᱞᱤ ᱠᱷᱟᱱ ᱛᱟᱦᱚᱞᱮ ᱚᱱᱠᱟ ᱠᱟᱛᱮᱜ ᱞᱮ ᱟᱹᱜᱩ ᱠᱚ ᱜᱮᱭᱟ᱾ ᱛᱟᱦᱞᱮ ᱟᱯᱮ ᱥᱮᱫ ᱫᱚ ᱥᱚᱴᱠᱟ ᱠᱚᱫᱚ ᱮᱰᱟᱣ ᱜᱮᱭᱟ ᱵᱮᱥᱮ ᱵᱟᱝ?
ᱦᱮᱸᱣ ᱜᱚᱠᱮ ᱟᱞᱮᱥᱮᱫ ᱫᱚ ᱥᱚᱴᱠᱟ ᱜᱮᱞᱮ ᱮᱰᱟᱣ ᱜᱮᱭᱟ, ᱱᱚᱣᱟ ᱠᱚ ᱫᱤᱱ ᱫᱚ ᱥᱚᱴᱠᱟ ᱟᱨ ᱵᱟᱠᱷᱟᱱ ᱪᱚᱸᱜᱟ ᱩᱱᱠᱩ ᱦᱚᱸ ᱚᱱᱮ ᱡᱟᱦᱟᱸᱭ ᱚᱱᱟ ᱠᱚ ᱡᱟᱦᱟᱸ ᱵᱚᱱ ᱞᱟᱹᱭ ᱮᱫᱟ ᱢᱟᱨᱮᱱᱟᱜ ᱦᱳᱭ ᱥᱮ ᱢᱟᱫᱮᱱ ᱚᱱᱠᱟᱱ ᱥᱚᱴ ᱠᱚᱞᱮ ᱵᱮᱱᱟᱣ ᱜᱮᱭᱟ ᱡᱟᱦᱟᱸ ᱵᱟᱨ ᱫᱷᱟᱨᱮ ᱜᱮ ᱚᱱᱠᱟ ᱯᱷᱩᱞᱤᱠ ᱜᱮ ᱛᱟᱦᱮᱱᱟ ᱟᱨ ᱛᱟᱞᱟ ᱨᱮᱫᱚ ᱛᱟᱨ ᱞᱮ ᱥᱮᱴᱟᱜ-ᱟ ᱦᱳᱭ ᱥᱮ ᱡᱟᱦᱟᱸ ᱡᱩᱫᱤ ᱜᱩᱰᱩᱭ ᱵᱚᱞᱚᱱᱟ ᱟᱫᱚ ᱚᱱᱠᱟ ᱛᱮᱫᱚ ᱩᱰᱩᱝ ᱫᱚ ᱵᱟᱭ ᱫᱟᱲᱮᱭᱟᱜ-ᱟ ᱚᱱᱠᱟᱱᱟᱜ ᱠᱚᱞᱮ ᱮᱰᱟᱣ ᱜᱮᱭᱟ ᱾ ᱦᱚᱭ ᱥᱮ
ᱦᱩᱸ
ᱟᱨ ᱛᱟᱦᱞᱮ ᱟᱨ ᱩᱱᱠᱩ ᱨᱩᱸᱰᱟᱹ ᱠᱚᱦᱚᱸ ᱞᱮ ᱧᱟᱢ ᱵᱟᱲᱟ ᱠᱚ ᱜᱮᱭᱟ ᱩᱱᱠᱩ ᱨᱩᱰᱟᱹ ᱠᱚᱫᱚ ᱚᱲᱟᱜ ᱥᱩᱨ ᱠᱚ ᱦᱤᱡᱩᱜ ᱠᱟᱱ ᱜᱮᱭᱟ ᱢᱟᱱᱮ ᱥᱤᱢ ᱵᱩᱥᱟᱹᱜ ᱠᱚ ᱟᱠᱤᱨ ᱠᱚᱣᱟ ᱥᱤᱢ ᱠᱚᱠᱚ ᱡᱚᱢ ᱠᱚᱣᱟ ᱦᱳᱭ ᱥᱮ ᱚᱱᱟ ᱠᱷᱟᱹᱛᱤᱨ ᱠᱚ ᱦᱤᱡᱩᱜ ᱠᱟᱱᱟ ᱨᱩᱰᱟᱹ ᱠᱚ ᱟᱫᱚ ᱛᱟᱦᱚᱞᱮ ᱩᱱᱠᱩ ᱨᱩᱸᱰᱟᱹ ᱠᱚᱦᱚᱸ ᱞᱮ ᱡᱷᱟᱞᱤ ᱵᱟᱲᱟ ᱠᱚᱜᱮᱭᱟ ᱟᱨ ᱩᱱᱠᱩ ᱨᱩᱸᱰᱟᱹ ᱠᱚᱦᱚᱸ ᱫᱚᱢᱮ ᱠᱚ ᱥᱤᱵᱤᱞᱟ ᱟᱨ ᱩᱱᱠᱩ ᱢᱟᱱᱮ ᱩᱱᱠᱩ ᱡᱚᱢ ᱫᱚᱢᱮ ᱜᱮᱞᱮ ᱠᱩᱥᱤᱭᱟᱜ-ᱟ ᱟᱨᱠᱤ ᱟᱨ ᱛᱟᱦᱚᱞᱮ ᱟᱯᱮ ᱠᱚᱫᱚ ᱪᱮᱫ ᱞᱮᱠᱟ ᱨᱩᱸᱰᱟᱹ ᱠᱚᱫᱚ ᱢᱟᱱᱮ ᱯᱮ ᱥᱟᱵ ᱠᱚᱜᱮ ᱜᱮᱭᱟ ᱥᱮ ᱡᱚᱢ ᱠᱚᱜᱮ ᱜᱮᱭᱟ ᱯᱮ
ᱦᱮᱸ ᱟᱞᱮ ᱫᱚ ᱨᱩᱸᱰᱟᱹ ᱠᱚᱫᱚ ᱵᱤᱨ ᱠᱚ ᱨᱮᱞᱮ ᱥᱟᱵ ᱵᱟᱲᱟ ᱠᱚ ᱜᱮᱭᱟ ᱟᱫᱚ ᱟ ᱟᱹᱛᱩ ᱠᱚᱨᱮ ᱦᱚᱸᱠᱚ ᱦᱮᱡ ᱵᱟᱲᱟᱜ ᱜᱮᱭᱟ ᱟᱫᱚ ᱟᱛᱳ ᱠᱚᱨᱮ ᱫᱚ ᱩᱱᱟᱹᱜ ᱫᱚ ᱵᱟᱠᱚ ᱦᱤᱡᱩᱜ ᱱᱮᱛᱟᱨ ᱫᱚ ᱩᱱᱟᱹᱜ ᱫᱚ ᱵᱟᱠᱚ ᱦᱤᱡᱩᱜ ᱠᱟᱱ ᱜᱮᱭᱟ ᱡᱚᱢ ᱫᱚ ᱢᱟᱱᱮ ᱥᱤᱢ ᱡᱚᱢ ᱠᱚᱫᱚ ᱟᱫᱚ ᱥᱮᱸᱫᱽᱨᱟ ᱢᱮᱸᱫᱨᱟ ᱞᱮ ᱪᱟᱞ ᱞᱮᱠᱷᱟᱱ ᱡᱟᱦᱟᱸ ᱨᱮ ᱟᱫᱚ ᱩᱱ ᱨᱮᱞᱮ ᱧᱟᱢ ᱠᱚ ᱜᱮᱭᱟ ᱟᱫᱚ ᱠᱷᱮᱸᱪᱟ ᱦᱟᱸᱜ ᱛᱮᱞᱮ ᱜᱚᱡ ᱠᱚ ᱜᱮᱭᱟ ᱠᱷᱮᱸᱪᱟ ᱠᱟᱛᱮ ᱵᱟᱠᱷᱟᱱ ᱰᱟᱝ ᱛᱮᱫᱚ ᱵᱟᱠᱚ ᱜᱚᱡ ᱫᱟᱲᱮᱭᱟᱠᱚ ᱠᱮᱭᱟ ᱛᱟᱨᱡᱚᱱᱱᱚ ᱠᱷᱮᱸᱪᱟ ᱛᱮᱜᱮ ᱞᱮ ᱜᱚᱡ ᱠᱚ ᱜᱮᱭᱟ ᱟᱜ ᱥᱟᱨ ᱠᱚᱛᱮ ᱛᱩᱧ ᱠᱟᱛᱮ ᱞᱮ ᱜᱚᱡ ᱠᱚ ᱜᱮᱭᱟ ᱟᱫᱚ ᱩᱛᱩ ᱫᱚ ᱟᱫᱚ ᱩᱸ ᱡᱮᱢᱚᱱ ᱟᱞᱮ ᱫᱚ ᱡᱮᱢᱚᱱ ᱥᱟᱯᱷᱟ ᱠᱟᱛᱮ ᱩᱛᱩᱭ ᱜᱮᱭᱟ ᱞᱮ ᱡᱮᱢᱚᱱ ᱪᱷᱟᱞ ᱠᱚ ᱪᱷᱟᱰᱟᱣ ᱠᱟᱛᱮ ᱠᱚ ᱠᱟᱛᱮ ᱟᱫᱚ ᱚᱱᱠᱟ ᱛᱮᱞᱮ ᱤᱭᱟᱹ ᱠᱚ ᱜᱮᱭᱟ ᱨᱩᱸᱰᱟᱹ ᱫᱚ ᱫᱤᱭᱮ ᱟᱯᱮ ᱫᱚ ᱪᱮᱫ ᱠᱟ ᱯᱮ ᱡᱚᱢ ᱠᱚ ᱜᱮᱭᱟ ᱜᱚᱢᱠᱮ ᱛᱟᱦᱚᱞᱮ
ᱦᱳᱭ ᱟᱞᱮ ᱦᱚᱸ ᱚᱱᱠᱟ ᱜᱮ ᱜᱚᱢᱠᱮ ᱡᱮ ᱜᱚᱡ ᱜᱚᱡ ᱠᱟᱛᱮ ᱯᱳᱭᱞᱳ ᱫᱚ ᱦᱮ ᱯᱩᱴᱩᱨ ᱮᱭᱟ ᱯᱩᱴᱩᱨ ᱠᱟᱛᱮ ᱚᱱᱮ ᱡᱟᱦᱟᱸ ᱠᱟᱹᱡ ᱠᱟᱹᱡ ᱚᱱᱟ ᱫᱚ ᱞᱩᱢ ᱠᱚ ᱛᱟᱦᱮᱱ ᱜᱮᱭᱟ ᱛᱚ ᱩᱵ ᱠᱚ ᱡᱟᱦᱟᱸ, ᱦᱚᱯᱚᱱ ᱦᱚᱯᱚᱱ ᱩᱵ ᱠᱚ ᱛᱟᱦᱮᱱ ᱜᱮᱭᱟ ᱚᱱᱟ ᱠᱚᱫᱚ ᱛᱤ ᱛᱮᱫᱚ ᱵᱟᱝ ᱪᱷᱟᱰᱟᱜ ᱜᱮᱭᱟ ᱚᱱᱟ ᱠᱚᱫᱚ ᱟᱫᱚ ᱛᱟᱦᱚᱞᱮ ᱤᱭᱟᱹ ᱩᱱᱫᱚ ᱟᱫᱚ ᱞᱮ ᱨᱚ ᱠᱚᱣᱟ ᱟᱨᱠᱤ ᱦᱳᱭ ᱥᱮ ᱨᱚ ᱯᱚᱨᱤᱥᱠᱟᱨ ᱠᱟᱛᱮᱫ ᱟᱫᱚ ᱞᱮ ᱜᱮᱫ ᱯᱷᱟᱹᱞᱭᱟᱹ ᱠᱚᱣᱟ ᱯᱷᱟᱹᱞᱭᱟᱹ ᱠᱟᱛᱮ, ᱟᱨ ᱡᱟᱦᱟᱸ ᱵᱷᱤᱛᱤᱨ ᱨᱮ ᱞᱟᱡ ᱛᱮᱫ ᱠᱚᱫᱚ ᱞᱮ ᱩᱰᱩᱝ ᱜᱮᱭᱟ ᱵᱟᱫ ᱠᱟᱜ ᱟᱞᱮ ᱚᱱᱟ ᱠᱚᱫᱚ᱾ ᱵᱟᱞᱮ ᱡᱚᱢ ᱜᱮᱭᱟ ᱟᱨ ᱡᱟᱦᱟᱸᱭ ᱠᱚ ᱵᱚᱦᱚᱜ ᱠᱚ ᱵᱟᱠᱚ ᱡᱚᱢᱟ, ᱵᱟᱝᱠᱷᱟᱱ ᱥᱮᱸᱫᱽᱨᱟ ᱨᱮ ᱡᱟᱦᱟᱸᱭ ᱠᱚ ᱜᱚᱲᱚ ᱥᱚᱯᱚᱦᱚᱫ ᱠᱚ ᱛᱟᱦᱮᱱᱟ ᱛᱟᱦᱞᱮ ᱩᱱᱫᱚ ᱟᱫᱚ, ᱚᱱᱟ ᱵᱚᱦᱚᱜ ᱠᱚᱫᱚᱞᱮ ᱚᱪᱚᱜ ᱜᱤᱰᱤ ᱠᱟᱜ-ᱟ ᱵᱟᱫ ᱠᱟᱜ ᱟᱮᱞ ᱚᱱᱟ ᱫᱚ ᱟᱞᱟᱫᱟ ᱛᱮᱞᱮ ᱩᱛᱩᱭᱟ ᱟᱨ ᱡᱟᱦᱟᱸᱭ ᱠᱚ
ᱜᱚᱢᱠᱮ ᱨᱚᱲ ᱵᱟᱝ ᱦᱤᱡᱩᱜ ᱠᱟᱱ ᱛᱟᱵᱤᱱᱟ᱾
ᱡᱷᱚᱛᱚ ᱜᱮ ᱡᱚᱢ ᱜᱟᱱᱚᱜ ᱛᱟᱠᱚᱣᱟ ᱦᱳᱭ ᱥᱮ ᱛᱟᱦᱚᱞᱮ ᱵᱟᱹᱠᱤ ᱫᱚ ᱡᱷᱚ ᱟᱹᱞᱩ ᱟᱛᱮ ᱞᱮ, ᱞᱮ ᱡᱷᱟᱞ ᱜᱮᱭᱟ ᱟᱨᱠᱤ᱾
ᱚ ᱟᱞᱮ ᱫᱚ ᱚᱱᱠᱟ ᱫᱚ ᱵᱟᱞᱮ ᱜᱮᱭᱟ ᱡᱮ ᱚᱱᱠᱟ ᱫᱚ ᱡᱷᱟᱞ ᱠᱟᱛᱮ ᱫᱚ ᱵᱟᱞᱮ ᱡᱚᱢ ᱜᱮᱭᱟ ᱟᱞᱮ ᱫᱚ ᱟᱞᱩ ᱴᱟᱞᱩ ᱫᱚ ᱵᱟᱞᱮ ᱢᱮᱥᱟᱭ ᱜᱮᱭᱟ᱾ ᱠᱚᱥᱟᱣ ᱫᱚᱞᱮ ᱠᱚᱥᱟᱣ ᱠᱚᱥᱟᱣ ᱞᱮ ᱡᱤ ᱜᱮᱭᱟ ᱟᱫᱚ ᱟᱞᱮ ᱫᱚ ᱟᱫᱚ ᱠᱚᱥᱟᱣ ᱠᱚᱥᱟᱣ ᱞᱮ ᱡᱤ ᱜᱮᱭᱟ ᱟᱫᱚ,